ᱦᱮᱸ ᱜᱚᱝᱠᱮ ᱨᱚᱲ ᱠᱚ ᱱᱟᱯᱟᱭ ᱛᱮ ᱥᱮᱴᱮᱨᱚᱜ ᱠᱟᱱᱟ ᱥᱮ ᱵᱟᱝ ᱦᱟᱸᱜ?
ᱦᱮᱸ ᱱᱟᱯᱟᱭ ᱜᱮ ᱟᱸᱡᱚᱢᱚᱜ ᱠᱟᱱ ᱛᱟᱵᱤᱱᱟ ᱟᱨ ᱟᱹᱞᱤᱧᱟᱜ ᱜᱮ ᱪᱮᱫ ᱞᱮᱠᱟ ᱵᱮᱱ ᱟᱸᱡᱚᱢ ᱫᱟ?
ᱦᱮᱸ ᱱᱤᱛᱚᱜ ᱫᱷᱟᱹᱵᱤᱡ ᱢᱟ ᱢᱚᱸᱡᱽ ᱜᱮ ᱟᱸᱡᱚᱢ ᱦᱤᱡᱩᱜ ᱠᱟᱱ ᱦᱟᱸᱜ ᱾ ᱚᱱᱠᱟᱜᱮ ᱡᱮᱢᱚᱱ ᱯᱩᱨᱟᱹ ᱟᱠᱷᱲᱟ ᱨᱮ ᱟᱸᱡᱚᱢ ᱦᱤᱡᱩᱜ ᱾
ᱦᱩᱸ ᱮᱴᱠᱮᱴᱚᱬᱮ ᱡᱟ ᱡᱟᱛᱮ ᱡᱮᱢᱚᱱ ᱵᱟᱝ ᱦᱩᱭᱩᱜ ᱾
ᱮᱠᱟᱞ ᱮᱠᱟᱞ, ᱟᱨ ᱛᱚᱵᱮ ᱪᱮᱫ ᱞᱮᱠᱟ ᱱᱟᱯᱟᱭ ᱵᱟᱲᱟ ᱜᱮᱭᱟᱯᱮ ᱡᱷᱚᱛᱚ ᱦᱚᱲ ᱠᱚᱜᱮ?
ᱦᱮᱸ ᱟᱞᱮ ᱫᱚ ᱱᱟᱯᱟᱭ ᱵᱟᱲᱟ ᱜᱮ ᱢᱮᱱᱟᱜ ᱵᱟᱲᱟ ᱞᱮᱭᱟ ᱾ ᱟᱨ ᱟᱯᱮᱜ ᱜᱮ ᱦᱟᱸᱜ ᱪᱮᱫ ᱞᱮᱠᱟ ᱢᱮᱱᱟᱜ ᱵᱟᱲᱟ ᱯᱮᱭᱟ‌?
ᱦᱮᱸ ᱟᱞᱮ ᱦᱚᱸ ᱱᱚᱜᱼᱚᱭ ᱪᱟᱸᱫᱳ ᱵᱚᱸᱜᱟᱣᱟᱜ ᱫᱩᱞᱟᱹᱲ ᱫᱟᱭᱟ ᱛᱮ ᱜᱮ ᱱᱤᱛᱚᱜ ᱫᱷᱟᱹᱵᱤᱡ ᱢᱟ ᱱᱟᱯᱟᱭ ᱜᱮ ᱢᱮᱱᱟᱜ ᱞᱮ ᱾ ᱟᱨ ᱟᱸᱥᱚᱜ ᱠᱟᱹᱱᱟᱹᱧ ᱱᱚᱜᱼᱚ ᱱᱚᱝᱠᱟ ᱜᱮᱵᱚᱱ ᱡᱮᱢᱚᱱ ᱵᱚᱱ ᱛᱟᱦᱮᱸᱱ ᱵᱟᱲᱟᱭ ᱮᱱᱛᱮᱫ ᱱᱟᱯᱟᱭ ᱵᱟᱢ ᱛᱟᱦᱮᱱ ᱠᱷᱟᱡ ᱦᱚᱲᱢᱚ ᱠᱚ ᱡᱩᱫᱤ ᱢᱚᱡᱽ ᱵᱟᱝ ᱛᱟᱦᱮᱱ ᱛᱟᱢ ᱠᱷᱟᱡ ᱫᱚ ᱪᱤᱠᱟ ᱡᱟᱦᱟᱱᱟᱜ ᱜᱮᱢ ᱠᱟᱹᱢᱤᱭᱟ ᱾ ᱥᱮ ᱡᱟᱦᱟᱱᱟᱜ ᱪᱮᱜ ᱜᱮᱢ ᱵᱟᱢ ᱪᱤᱠᱟ ᱫᱟᱲᱮᱭᱟᱜᱼᱟ ᱾ ᱱᱟᱯᱟᱭ, ᱥᱮ ᱱᱚᱣᱟ ᱦᱚᱲᱢᱚ ᱡᱤᱣᱤ ᱫᱚ ᱟᱹᱰᱤ ᱢᱚᱸᱡᱽ ᱛᱟᱦᱮᱱ ᱞᱟᱹᱠᱛᱤ ᱠᱟᱱ ᱜᱮᱭᱟ ᱦᱟᱸᱜ ᱾
ᱦᱳᱭ ᱱᱚᱣᱟ ᱫᱚ ᱱᱚᱣᱟ ᱫᱚ ᱴᱷᱤᱠ ᱠᱟᱛᱷᱟ ᱜᱮᱵᱮᱱ ᱢᱮᱱ ᱠᱟᱫᱟ ᱟᱵᱚᱣᱟᱜ ᱢᱚᱱ ᱠᱚ ᱥᱮ ᱦᱚᱲᱢᱚ ᱠᱚ ᱡᱩᱫᱤ ᱱᱟᱯᱟᱭ ᱡᱩᱫᱤ ᱵᱟᱝ ᱛᱟᱦᱮᱱᱟ ᱛᱚᱵᱮ ᱪᱚᱜ ᱦᱚᱸ ᱵᱟᱵᱚᱱ ᱪᱮᱠᱟ ᱫᱟᱲᱮᱜᱼᱟ ᱾ ᱛᱚ ᱡᱟᱦᱟᱱᱟᱜ ᱪᱤᱠᱟᱭ ᱞᱟᱹᱜᱤᱫ ᱛᱮ ᱮᱛᱮᱜ ᱢᱚᱱᱠᱚ ᱦᱚᱲᱢᱚ ᱠᱚ ᱱᱟᱯᱟᱭ ᱛᱟᱦᱮᱱ ᱫᱚᱨᱠᱟᱨ ᱾ ᱟᱨ ᱱᱟᱯᱟᱭ ᱜᱮ ᱡᱮᱢᱚᱱ ᱵᱚᱱ ᱫᱚᱦᱚᱭ ᱾
ᱮᱠᱟᱞ ᱮᱠᱟᱞ ᱾ ᱢᱮᱱᱠᱷᱟᱱ ᱱᱚᱜᱼᱚᱭ ᱟᱞᱟᱝ ᱢᱟᱞᱟᱝ ᱱᱟᱯᱟᱭ ᱜᱮ ᱦᱟᱸᱜ ᱟᱢ ᱦᱚᱸ, ᱤᱧ ᱦᱚᱸ ᱦᱚᱲᱢᱚ ᱡᱤᱣᱤ ᱛᱮᱢᱟ ᱾ ᱢᱮᱱᱠᱷᱟᱱ ᱱᱚᱜ-ᱚᱭ ᱟᱵᱚᱣᱟᱜ ᱱᱚᱣᱟ ᱥᱟᱢᱟᱡᱽ ᱥᱮ ᱥᱟᱶᱛᱟ ᱱᱚᱣᱟ ᱱᱟᱯᱟᱭ ᱦᱟᱸᱜ ᱵᱟᱹᱱᱩᱜᱼᱟ ᱾ ᱢᱮᱱ ᱫᱟᱲᱮᱜ ᱟᱢ ᱦᱟᱺᱰᱤ ᱯᱟᱹᱣᱨᱟᱹ ᱨᱮ ᱦᱟᱸᱜ ᱡᱚᱵᱮᱣ ᱠᱟᱱᱟᱢ ᱟᱫᱚ ᱟᱯᱮ ᱥᱮᱱᱟᱜ ᱪᱮᱫ ᱠᱟ ᱥᱤᱪᱩᱭᱮᱥᱚᱱ ᱢᱮᱱᱟᱜᱼᱟ? ᱠᱟᱹᱴᱤᱡ ᱠᱷᱟᱴᱚ ᱛᱮ ᱞᱟᱹᱭ ᱥᱚᱫᱚᱨ ᱢᱮ ᱦᱟᱸᱜ ᱟᱨᱦᱚᱸ ᱚᱱᱟ ᱵᱟᱵᱚᱫ ᱛᱮᱜᱮ ᱞᱟᱝ ᱜᱟᱯᱟᱞᱢᱟᱨᱟᱣᱟ ᱦᱟᱸᱜ ᱾
ᱴᱷᱤᱠ ᱴᱷᱤᱠ, ᱴᱷᱤᱠ ᱜᱮᱵᱮᱱ ᱞᱟᱹᱭ ᱥᱚᱫᱚᱨ ᱠᱟᱫᱟ ᱾ ᱛᱚ ᱠᱟᱛᱷᱟ ᱫᱚ ᱦᱮᱱᱟᱜ ᱱᱚᱝᱠᱟ ᱜᱮ ᱦᱳᱭᱛᱳ ᱟᱞᱮ ᱥᱮᱫ ᱪᱮᱫ ᱞᱮᱠᱟ ᱢᱟᱱᱮ ᱚᱵᱚᱥᱛᱷᱟ ᱢᱮᱱᱟᱜᱼᱟ ᱛᱚ ᱦᱳᱭ ᱛᱚ ᱯᱟᱥᱮᱫ ᱟᱯᱮ ᱟᱯᱮ ᱥᱮᱜ ᱦᱚᱸ ᱚᱝᱠᱟ ᱜᱮᱯᱮ ᱯᱟᱥᱮᱜ ᱢᱮᱱᱟᱜᱼᱟ ᱛᱚ, ᱚᱱᱟ ᱠᱷᱟᱹᱛᱤᱨ ᱛᱮ ᱦᱚᱭ ᱛᱚ ᱵᱮᱱ ᱞᱟᱹᱭ ᱦᱚᱪᱚ ᱠᱮᱫᱟ ᱛᱚ ᱟᱹᱰᱤ ᱱᱟᱯᱟᱭ ᱠᱟᱛᱷᱟ ᱜᱮ ᱵᱮᱱ ᱞᱟᱹᱭ ᱛᱤᱭᱟᱹᱜ ᱠᱟᱫᱟ ᱦᱟᱸᱜ ᱞᱟᱹᱭ ᱫᱚ᱾ ᱟᱫᱚ ᱟᱞᱮ ᱥᱮᱜ ᱦᱚᱸ ᱢᱟᱱᱮ ᱯᱟᱹᱣᱨᱟᱹ ᱨᱮᱢᱟ ᱥᱚᱢᱟᱡᱽ ᱢᱟ ᱮᱱᱛᱮ ᱡᱚᱵᱮ ᱢᱟ ᱡᱚᱵᱮ ᱧᱚᱜ ᱠᱟᱱ ᱛᱟᱵᱚᱱ ᱜᱮᱭᱟ, ᱟᱫᱚ ᱞᱟᱦᱟ ᱠᱷᱚᱡ ᱫᱚ ᱞᱟᱦᱟ ᱠᱷᱚᱱ ᱫᱚ ᱛᱷᱚᱲᱟ ᱠᱚᱢᱟᱣ ᱠᱟᱱᱟ ᱠᱚᱢᱟᱣ ᱫᱚ ᱟᱫᱚ ᱛᱤᱱᱟᱹᱜ ᱜᱟᱱ ᱥᱟᱨᱮᱡ ᱠᱟᱱ ᱚᱱᱟᱜᱮ ᱦᱟᱸᱜ ᱢᱟᱱᱮ ᱵᱟᱵᱚᱱ ᱪᱟᱵᱟ ᱪᱚᱜ ᱫᱟᱲᱮᱜ ᱠᱟᱱᱟ ᱛᱚᱵᱮ ᱟᱫᱚ ᱚᱱᱮ ᱠᱚ ᱢᱮᱱᱟ
ᱟᱸᱜ, ᱢᱟᱱᱮ ᱧᱩ ᱦᱚᱲ ᱢᱟ ᱠᱚ ᱧᱩᱭ ᱜᱮᱭᱟ᱾ ᱛᱚ ᱩᱝᱠᱩ ᱢᱟ ᱮᱛᱚ ᱵᱟᱠᱚ ᱵᱩᱡᱷᱟᱹᱣ ᱜᱮᱭᱟ ᱟᱨ ᱵᱩᱡᱷᱟᱹᱣ ᱞᱮᱠᱷᱟᱱ ᱫᱚ ᱚᱠᱟ ᱦᱤᱞᱳᱜ ᱪᱚᱝ ᱨᱮᱜᱮ ᱠᱚ ᱵᱩᱡᱷᱟᱹᱣ ᱪᱷᱩᱴᱤ ᱠᱮᱭᱟ ᱛᱚᱵᱮ ᱛᱚ ᱚᱱᱮ ᱠᱚ ᱢᱮᱱᱟ ᱱᱤᱛᱚᱜ ᱫᱚ ᱩᱝᱠᱩᱣᱟᱜ ᱛᱤ ᱨᱮᱫᱚ ᱵᱟᱹᱱᱩᱜᱼᱟ᱾ ᱱᱤᱛᱳᱜ ᱦᱚᱸᱜᱼᱚᱭ ᱡᱮ ᱟᱵᱚ ᱦᱟᱸᱜ ᱵᱚᱱ ᱦᱟᱨᱟ ᱨᱟᱠᱟᱵᱚᱜ ᱠᱟᱱᱟ ᱟᱵᱚᱠ ᱟᱵᱚ ᱟᱛᱮ ᱨᱮᱜᱮ ᱦᱟᱸᱜ ᱢᱟᱱᱮ ᱫᱟᱨᱟᱭ ᱠᱟᱱ ᱫᱤᱱ ᱨᱮ ᱮᱱᱛᱮ ᱦᱟᱡᱩᱜ ᱠᱟᱱᱟ᱾ ᱥᱮ ᱦᱟᱡᱩᱜᱼᱟ, ᱛᱚ ᱟᱨ ᱱᱚᱣᱟ ᱜᱮ ᱟᱻ ᱥᱮ ᱟᱵᱮᱱ ᱥᱮ ᱟᱹᱞᱤᱧ ᱥᱟᱶᱛᱮ ᱚᱝᱠᱟᱜᱮ ᱦᱟᱸᱜ ᱚᱠᱚᱭ ᱠᱚᱪᱚᱝ ᱢᱮᱱᱟᱜ ᱠᱚᱣᱟ ᱡᱩᱢᱤᱫ ᱠᱟᱛᱮᱜ ᱡᱟᱛᱮ ᱡᱮᱢᱚᱱ ᱟᱵᱚ ᱱᱚᱣᱟ ᱠᱚ ᱡᱩᱛ ᱨᱮ ᱡᱮᱢᱚᱱ ᱵᱚᱱ ᱠᱩᱨᱩᱢᱩᱴᱩᱭ ᱥᱮ ᱢᱚᱡᱽ ᱰᱟᱦᱟᱨ ᱛᱮ ᱤᱫᱤ ᱡᱟᱛᱮ ᱡᱮᱢᱚᱱ ᱵᱚᱱ ᱠᱩᱨᱩᱢᱩᱴᱩᱭ ᱟᱨ ᱢᱤᱫᱴᱮᱱ ᱟᱵᱚᱣᱟᱜ ᱢᱤᱫᱴᱮᱱ ᱢᱟᱨᱥᱟᱞ ᱥᱚᱢᱟᱡᱽ ᱡᱟᱛᱮ ᱡᱮᱢᱚᱱ ᱦᱳᱭᱳᱜ ᱚᱠᱚᱭ ᱦᱚᱸ ᱡᱟᱛᱮ ᱡᱮᱢᱚᱱ ᱢᱟᱱᱮ ᱦᱩᱫᱤᱥ ᱟᱫ ᱠᱚᱜ ᱡᱮᱢᱚᱱ ᱵᱟᱵᱚᱱ ᱛᱟᱦᱮᱱ᱾
ᱮᱠᱟᱞ
ᱢᱟᱱᱮ ᱢᱚᱱ ᱟᱻ ᱡᱚᱛᱚ ᱡᱮᱢᱚᱱ ᱟᱻ ᱢᱟᱨᱥᱟᱞ ᱨᱮᱜᱮ ᱡᱚᱛᱚ ᱡᱮᱢᱚᱱ ᱵᱚᱱ ᱛᱟᱦᱮᱱ ᱟᱨ ᱱᱩᱭ ᱱᱩᱭ ᱡᱚᱵᱤᱱᱮᱢ ᱠᱮ ᱢᱟ ᱵᱩᱡᱷᱟᱹᱣ ᱵᱮᱱ, ᱠᱟᱹᱢᱤ ᱢᱟ ᱵᱟᱵᱚᱱ ᱫᱤᱥᱟᱹᱭ ᱜᱮᱭᱟ ᱛᱚ ᱟᱵᱚᱣᱟᱜ ᱥᱚᱢᱟᱡ ᱚᱠᱟ ᱥᱮᱫᱚᱜ ᱠᱟᱱᱟ ᱥᱮ ᱥᱮ ᱵᱟᱝ ᱥᱮᱡᱚᱜ ᱠᱟᱱᱟ ᱚᱱᱟ ᱦᱚᱸ ᱵᱟᱰᱟᱭ ᱵᱟᱝ ᱛᱟᱦᱮᱱᱟ ᱛᱚᱵᱮ ᱱᱤᱡᱮᱨ ᱦᱚᱸ ᱛᱮᱡ ᱪᱮᱜ-ᱮᱢ ᱪᱤᱠᱟᱹᱭᱟ ᱥᱮ ᱵᱟᱢ ᱪᱤᱠᱟᱹᱭᱟ ᱛᱚᱵᱮ ᱚᱱᱟ ᱦᱚᱸ ᱮᱱᱛᱮ ᱵᱩᱡᱷᱟᱹᱣ ᱵᱟᱝ ᱧᱟᱢᱚᱜᱼᱟ᱾ ᱟᱨ ᱢᱤᱫᱴᱮᱱ ᱥᱚᱢᱟᱡᱽ ᱡᱩᱫᱤ ᱞᱟᱦᱟ ᱥᱮᱜ ᱤᱫᱤ ᱞᱮᱠᱷᱟᱱ ᱛᱚᱵᱮ ᱢᱤᱜ-ᱵᱟᱨ ᱦᱚᱲ ᱛᱮᱫᱚ ᱚᱱᱟ ᱫᱚ ᱵᱟᱝ ᱞᱟᱦᱟᱜᱼᱟ᱾ ᱛᱚᱵᱮ ᱟᱵᱚ ᱫᱤᱥᱚᱢ ᱫᱩᱱᱤᱭᱟᱹ ᱨᱮ ᱛᱤᱱᱟᱹᱜ ᱦᱚᱲ ᱢᱮᱱᱟᱜ ᱵᱚᱱᱟ ᱡᱚᱛᱚ ᱦᱚᱲ ᱡᱩᱢᱤᱫ ᱠᱟᱛᱮᱫ ᱢᱤᱞᱟᱹᱣ ᱠᱟᱛᱮᱜ ᱢᱚᱱ ᱠᱚ ᱡᱚᱛᱚ ᱢᱤᱞᱟᱹᱣ ᱠᱟᱛᱮᱜ ᱢᱟᱱᱮ ᱠᱮᱴᱮᱡ ᱠᱟᱛᱮᱜ ᱛᱚᱵᱮ ᱥᱮᱱ ᱫᱚ ᱞᱟᱦᱟᱜᱼᱟ ᱟᱨ ᱵᱟᱝᱠᱷᱟᱱ ᱫᱚ ᱚᱱᱮ ᱠᱚ ᱢᱮᱱᱟ ᱛᱤᱱᱟᱹᱜ ᱠᱚᱭᱮᱠᱴᱟ ᱡᱚᱱ ᱦᱚᱲ ᱡᱩᱫᱤ ᱟᱵᱚ ᱵᱚᱱ ᱞᱟᱦᱟᱜ ᱠᱷᱟᱡ ᱛᱚᱵᱮ ᱠᱚᱭᱮᱠᱴᱟ ᱡᱚᱱ ᱦᱚᱲ ᱡᱩᱫᱤ ᱵᱟᱠᱚ ᱨᱟᱹᱡᱤ ᱠᱷᱟᱡ ᱥᱮ ᱵᱟᱠᱚ ᱞᱟᱦᱟᱜ ᱵᱟᱠᱚ ᱠᱩᱨᱩᱢᱩᱴᱩᱭ ᱠᱷᱟᱡ ᱡᱩᱫᱤ ᱠᱩ ᱧᱩ ᱡᱚᱵᱮ ᱠᱚᱜ ᱠᱷᱟᱡ ᱛᱚᱵᱮ ᱚᱝᱠᱟ ᱫᱚ ᱛᱮᱱᱛᱣ ᱵᱟᱝ ᱞᱟᱦᱟᱜᱼᱟ᱾
ᱦᱩᱸ ᱦᱩᱸ ᱛᱚ ᱱᱚᱜᱼᱚ ᱱᱤᱭᱟᱹ ᱠᱚ ᱛᱤᱱᱟᱹᱜ ᱠᱟᱛ ᱠᱟᱛᱷᱟ ᱵᱮᱱ ᱞᱟᱹᱭ ᱠᱮᱫᱟ ᱦᱟᱸᱜ-ᱟᱹᱰᱤ ᱡᱚᱛᱷᱟᱛ ᱠᱟᱛᱷᱟ ᱟᱨ ᱟᱹᱰᱤ ᱫᱟᱢᱟᱱ ᱠᱟᱛᱷᱟ ᱠᱟᱱᱟ ᱟᱨ ᱱᱚᱝᱠᱟ ᱜᱮ ᱧᱮᱞᱚᱜᱚᱜ ᱠᱟᱱᱟ ᱡᱮ ᱚᱠᱚᱭ ᱦᱚᱲ ᱡᱚᱫᱤ ᱧᱩᱭᱫᱟᱭ ᱥᱮ ᱱᱚᱣᱟ ᱦᱟᱺᱰᱤ ᱠᱚᱨᱮ ᱡᱚᱵᱮ ᱵᱟᱲᱟᱟᱣ ᱟᱠᱟᱱᱟ ᱩᱱᱤ ᱫᱚ ᱦᱟᱸᱜ ᱥᱮ ᱵᱟᱭ ᱵᱟᱭ ᱵᱟᱛᱟᱣᱟ ᱥᱮ ᱵᱟᱭ ᱢᱟᱱᱟᱜᱼᱟ ᱮᱱᱛᱮᱫ ᱩᱱᱤ ᱡᱩᱫᱤ ᱮᱦᱚᱵ ᱨᱮᱜᱮ ᱡᱩᱫᱤ ᱵᱟᱹᱜᱤ ᱞᱮᱠᱷᱟᱡ ᱛᱚᱵᱮ ᱱᱚᱝᱠᱟ ᱤᱭᱟᱹ ᱵᱟᱝ ᱨᱟᱠᱟᱵ ᱠᱚᱜᱼᱟ ᱟᱫᱚ ᱱᱚᱜᱼᱚᱭ ᱛᱤᱱᱟᱹᱜ ᱟᱵᱚ ᱵᱩᱫ-ᱟ. ᱠ ᱟᱹᱠᱤᱞᱟᱱ ᱦᱚᱲ ᱠᱚ ᱢᱮᱱᱟᱜ ᱵᱚᱱᱟ ᱥᱮ ᱛᱤᱱᱟᱹᱜ ᱱᱮᱛᱟᱨ ᱠᱚ ᱱᱟᱣᱟ ᱡᱩᱣᱟᱹᱱ ᱠᱚᱲᱟ ᱠᱚ ᱢᱮᱱᱟᱜ ᱵᱚᱱᱟ ᱥᱮ ᱠᱩᱲᱤ ᱠᱚ ᱛᱤᱱᱟᱹᱜ ᱵᱚᱞᱮ ᱟᱫᱚ ᱟᱵᱚᱣᱟᱜ ᱠᱷᱟᱹᱛᱤᱨ ᱜᱮ ᱱᱚᱣᱟ ᱫᱚ ᱦᱟᱸᱜ ᱢᱮᱱᱟᱜᱼᱟ ᱟᱵᱚᱮ ᱡᱟᱦᱟᱱᱟᱜ ᱱᱚᱝᱠᱟᱱ ᱮᱣᱮᱨᱱᱮᱥ ᱠᱚ ᱥᱮ ᱡᱟᱦᱟᱱᱟᱜ ᱟᱵᱚᱣᱟᱜ ᱠᱟᱛᱷᱟ ᱠᱚᱵᱚᱱ ᱦᱟᱹᱴᱤᱧ ᱞᱮᱠᱷᱷᱟᱡᱽ ᱟᱵᱚ ᱥᱚᱢᱟᱡᱽᱨᱮ᱾ ᱡᱮ ᱵᱚᱞᱮ ᱪᱮᱫ ᱪᱮᱠᱟ ᱞᱮᱠᱟᱱᱡ ᱢᱚᱸᱡᱽᱳᱭᱜᱼᱟ ᱪᱮᱫ ᱫᱚ ᱵᱟᱹᱲᱤᱡ ᱡᱤᱱᱤᱥ ᱠᱟᱱᱟ ᱛᱚᱵᱮ ᱟᱹᱰᱤ ᱱᱟᱯᱟᱭ ᱜᱮ ᱦᱩᱭᱩᱜᱭᱼᱟ ᱟᱨ ᱮᱥᱮ ᱢᱟ ᱠᱷᱟᱡ ᱢᱮᱱ ᱫᱟᱲᱮᱜ ᱠᱷᱟᱼ ᱢᱟ ᱱᱚᱜᱼᱚᱭ ᱟᱹᱰᱤ ᱢᱚᱸ ᱢᱤᱫᱴᱟᱢ ᱵᱮᱵᱚᱥᱛᱷᱟ ᱢᱮᱱᱟᱜᱼᱟ ᱚᱠᱟ ᱫᱚ ᱢᱺᱡᱷᱤ ᱯᱟᱨᱜᱟᱱᱟ ᱥᱤᱥᱴᱮᱢ ᱚᱱᱟ ᱫᱚ‌ᱚᱵ ᱫᱚ ᱢᱮᱱᱟᱜ ᱛᱟᱵᱚᱱᱢᱟ ᱦᱟᱸᱼ ᱟᱫᱚ ᱡᱩᱫᱤ ᱵᱚᱱᱫᱚ ᱨᱮᱱᱟᱜ ᱛᱟᱦᱮᱱ ᱠᱷᱟᱡ ᱫᱚ ᱱᱚᱣᱟ ᱦᱚᱛᱮ ᱛᱮᱦᱚᱸ ᱟᱹᱰᱤ ᱢᱚᱡᱽ ᱜᱮ ᱵᱚᱱᱫᱚ ᱦᱩᱭ ᱫᱟᱲᱮᱭᱟᱜᱼᱟ ᱮᱱᱛᱮᱫ ᱢᱺᱡᱷᱤ ᱯᱟᱨᱜᱟᱱᱟ ᱥᱤᱥᱴᱮᱢ ᱨᱮᱱᱟᱜ ᱦᱚᱸ ᱟᱹᱰᱤ ᱢᱤᱫᱴᱟᱝ ᱯᱟᱣᱟᱨ ᱫᱚ ᱢᱮᱱᱟᱜ ᱜᱮᱭᱟ ᱥᱮ ᱫᱟᱲᱮ ᱫᱚ ᱢᱮᱱᱟᱜ ᱜᱮᱭᱟ ᱦᱟᱸᱜ ᱮᱱᱛᱮᱜ ᱟᱭᱢᱟ ᱚᱝᱠᱟᱱ ᱡᱤᱱᱤᱥ ᱠᱩ ᱵᱟᱨᱚᱱ ᱠᱟᱫᱟ ᱚᱠᱟ ᱫᱚ
ᱦᱳᱭ
ᱚᱱᱟᱢ ᱠᱚᱨᱟᱣ ᱞᱮᱠᱷᱟᱡ ᱵᱚᱞᱮ ᱠᱚ ᱥᱟᱡᱟᱭ ᱢᱮᱭᱟ ᱥᱮ ᱡᱟᱦᱟᱱᱟᱜ ᱠᱟᱹᱣᱰᱤ ᱠᱪ ᱠᱚᱭ ᱢᱮᱭᱟ ᱥᱮ ᱪᱮᱫ ᱞᱮᱠᱟ ᱦᱟᱸᱜ ᱡᱮ ᱱᱤᱛᱳᱜ ᱧᱮᱞᱚᱜᱚᱜ ᱠᱟᱱᱟ ᱢᱟᱱᱞᱤᱭᱟ ᱢᱤᱫᱴᱮ ᱢᱮᱱᱟᱜᱼᱟ ᱚᱱᱟ ᱟᱭᱳ ᱡᱚᱱᱟ ᱥᱮ ᱜᱚᱜᱚ ᱡᱚᱱᱟ ᱢᱟᱱᱮ ᱥᱟᱹᱲᱤᱢ ᱨᱮ ᱵᱟᱠᱚ ᱫᱮᱡᱚᱜᱼᱟ ᱟᱫᱚ ᱡᱟᱦᱟᱸᱭ ᱠᱩ ᱫᱮᱡᱚᱜᱼᱟ ᱛᱚ ᱚᱱᱟ ᱨᱮᱠᱚ ᱢᱤᱫᱴᱟᱝ ᱥᱟᱡᱟᱭᱮ ᱠᱚᱣᱟ ᱠᱚ ᱟᱫᱚ ᱱᱚᱜᱼᱚ ᱱᱚᱝᱠᱟᱱ ᱡᱤᱱᱤᱥ ᱚᱠᱟ ᱠᱟᱹ ᱴᱤᱡ ᱢᱮᱴᱮᱡ ᱡᱤᱱᱤᱥ ᱡᱩᱫᱤ ᱠᱚ ᱥᱟᱡᱟᱹᱭ ᱫᱟᱲᱮᱭᱟᱠᱚ ᱠᱟᱱᱟ ᱛᱚᱵᱮ ᱱᱚᱜᱼᱚ ᱠᱟᱱ ᱢᱟᱨᱟᱝ ᱡᱤᱱᱤᱥ ᱚᱠᱟ ᱫᱚ ᱦᱟᱺᱰᱤ ᱯᱟᱹᱣᱨᱟᱹ ᱨᱮᱱᱟᱜ ᱠᱟᱱ ᱚᱱᱟ ᱞᱟᱹᱜᱤᱫ ᱪᱮᱫᱟᱜ ᱱᱤᱭᱚᱢ ᱦᱚᱸ ᱵᱟᱠᱚ ᱵᱮᱱᱟᱣ ᱫᱟ ᱟᱫᱚ ᱱᱚᱜᱼᱚ ᱱᱤᱭᱟᱹ ᱠᱩ ᱱᱤᱭᱚᱢ ᱵᱮᱱᱟᱣ ᱠᱟᱛᱮᱫ ᱞᱮᱠᱷᱟᱡ ᱫᱚ ᱟᱹᱰᱤ ᱱᱟᱯᱟᱭ ᱦᱩᱭ ᱠᱚᱜᱼᱟ ᱮᱱᱛᱮ ᱱᱚᱣᱟ ᱦᱟᱺᱰᱤ ᱯᱟᱹᱣᱨᱟᱹ ᱫᱚ ᱴᱷᱤᱠ ᱜᱮᱭᱟ ᱱᱚᱣᱟ ᱟᱵᱚ ᱥᱚᱢᱟᱡᱽ ᱨᱮᱱᱟᱜ ᱠᱟᱱ ᱜᱮᱭᱟ ᱮᱠᱮᱱ ᱵᱚᱸᱜᱟ ᱵᱩᱨᱩ ᱞᱟᱹᱜᱤᱫ ᱫᱚ ᱴᱷᱤᱠ ᱜᱮᱭᱟ ᱵᱚᱸᱜᱟ ᱵᱩᱨᱩ ᱪᱚᱰᱚᱨᱟᱭ ᱢᱮ ᱚᱱᱟ ᱛᱷᱚᱲᱟ ᱥᱟᱨᱮᱡᱚᱜᱼᱟ ᱚᱱᱟ ᱧᱩ ᱪᱮᱯᱮᱡᱽ ᱢᱮ ᱴᱷᱤᱠ ᱜᱮᱭᱟ ᱟᱫᱚ ᱟᱹᱛᱷᱟᱹᱣᱲᱤ ᱜᱮ ᱟᱹᱷᱨᱤᱧ ᱠᱤᱨᱤᱧ ᱚᱱᱮ ᱚᱱᱟᱫᱚ ᱵᱟᱝ ᱴᱷᱤᱠᱚᱜ ᱠᱟᱱᱟ ᱦᱟᱸᱜ ᱟᱫᱚ ᱟᱞᱮ ᱥᱮᱫ ᱫᱚ ᱟᱹᱰᱤ ᱡᱟᱹᱥᱛᱤ ᱜᱮ ᱱᱚᱝᱠᱟ ᱠᱤᱨᱤᱧ ᱟᱹᱠᱷᱨᱤᱧ ᱪᱟᱞᱟᱜ ᱠᱟᱱᱟ ᱢᱟᱱᱮ ᱦᱟᱴ ᱯᱟᱛᱟ ᱢᱟᱱᱮ ᱟᱹᱰᱤ ᱡᱟᱹᱟᱥᱛᱤ ᱜᱮᱢ ᱢᱮᱱ ᱫᱟᱲᱮᱜᱼᱟ ᱫᱟ ᱟᱯᱮ ᱥᱮᱫ ᱨᱮ ᱱᱚᱝᱠᱟ ᱦᱟᱴ ᱯᱟᱛᱟ ᱠᱚᱨᱮ ᱦᱚᱸᱢ ᱪᱟᱞᱟᱣ ᱵᱟᱲᱟᱜ ᱠᱟᱱᱟ ᱥᱮ ᱵᱟᱝ ᱦᱟᱸᱜ
ᱦᱳᱭ ᱠᱤᱪᱷᱩ ᱠᱤᱪᱷᱩ ᱡᱟᱜᱟ ᱟᱷᱛᱮ ᱢᱟᱱᱮ ᱧᱮᱞᱚᱜ ᱠᱟᱱᱟ ᱦᱟᱸᱜ ᱢᱟᱱᱮ ᱪᱟᱞᱟᱜ ᱠᱟᱱ ᱜᱮᱭᱟ ᱟᱨ ᱚᱱᱮᱠᱚ ᱢᱮᱱᱟ ᱱᱚᱣᱟ ᱵᱚᱥᱛᱩᱩ ᱫᱚ ᱦᱟᱸᱜ ᱥᱚᱫᱚᱨ ᱥᱟᱢᱟᱝ ᱨᱮᱫᱚ ᱦᱟᱸᱜ ᱵᱟᱝ ᱪᱟᱞᱟᱜ ᱠᱟᱱᱟ ᱛᱚ ᱚᱱᱠᱟ ᱜᱮ ᱪᱩᱠᱩ ᱧᱚᱜ ᱡᱟᱜᱟ ᱨᱮᱜᱮ ᱢᱚᱱᱮ ᱪᱟᱞᱟᱣ ᱫᱚ ᱪᱟᱞᱟᱜ ᱠᱟᱱ ᱜᱮᱭᱟ ᱟᱨ ᱟᱵᱮᱱ ᱪᱮᱫ ᱞᱮᱠᱟ ᱵᱮᱱ ᱢᱮᱱ ᱠᱮᱫ ᱢᱤ ᱢᱤᱫᱴᱮᱡ ᱱᱤᱭᱚᱢ ᱨᱮᱭᱟᱜ ᱠᱟᱛᱷᱟ ᱢᱟᱱᱮ ᱢᱟᱹᱡᱷᱤ ᱯᱟᱨᱜᱟᱱᱟ ᱥᱮ ᱯᱨᱟᱱᱤᱠ ᱦᱚᱛᱮᱛᱮ ᱛᱚᱵᱮ ᱱᱚᱣᱟ ᱫᱚ ᱮᱠᱪᱩᱭᱮᱞᱤ ᱟᱹᱰᱤ ᱫᱚ ᱦᱟᱜ ᱵᱟᱝ ᱟᱞᱜᱟᱣᱟ ᱟᱨ ᱪᱮᱠᱟ ᱞᱮᱠᱷᱟᱡ ᱚᱵᱚᱥᱳᱭ ᱟᱹᱰᱤ ᱫᱚ ᱦᱟᱸᱜ ᱵᱟᱝ ᱦᱟᱨᱚᱱᱟ ᱛᱚᱵᱮ ᱦᱮᱸ ᱟᱹᱞᱤᱧ ᱫᱚ ᱱᱤᱭᱟᱹ ᱜᱤᱞᱤᱧ ᱢᱮᱱᱟ ᱡᱮ ᱢᱟᱺᱡᱷᱤ ᱯᱟᱨᱟᱱᱤᱠ ᱦᱚᱛᱮ ᱛᱮ ᱟᱨ ᱟᱵᱩ ᱡᱚᱛᱚ ᱦᱚᱲ ᱢᱟᱱᱮ ᱥᱚᱢᱟᱡ ᱨᱮᱱ ᱦᱚᱲ ᱢᱤᱞᱟᱹᱣ ᱠᱟᱛᱮᱜ ᱡᱟᱛᱚ ᱡᱮᱢᱚᱱ ᱢᱟᱺᱡᱷᱤ ᱯᱟᱨᱟᱱᱤᱠ ᱴᱷᱮ ᱡᱟᱛᱮ ᱡᱮᱢᱚᱱ ᱵᱚᱱ ᱱᱮᱦᱚᱨ ᱡᱚᱦᱟᱨ ᱢᱟ ᱡᱮ ᱦᱟᱺᱰᱤ ᱦᱟᱺᱰᱤ ᱧᱩ ᱵᱤᱥᱚᱭ ᱛᱮ ᱟᱵᱚ ᱛᱟᱞᱟ ᱨᱮᱦᱚᱸ ᱢᱤᱫᱴᱮᱡ ᱱᱤᱭᱚᱢ ᱱᱤᱛᱤ ᱤᱫᱤ ᱨᱮᱭᱟᱜ ᱫᱚᱨᱠᱟᱨ ᱟᱨ ᱱᱤᱭᱚᱢ ᱱᱤᱛᱤ ᱫᱚ ᱱᱚᱝᱠᱟ ᱠᱟᱱᱟ ᱦᱚᱭᱛᱳ ᱟᱵᱚ ᱢᱟᱵᱚᱱ ᱵᱚᱸᱜᱟ ᱵᱨᱩᱜ ᱜᱮᱭᱟ, ᱡᱟᱹᱨᱩᱲ ᱵᱚᱱ ᱜᱮᱭᱟ ᱛᱚᱵᱮ ᱚᱱᱟ ᱵᱚᱸᱜᱟ ᱵᱩᱨᱩ ᱦᱤᱞᱳᱜ ᱜᱤ ᱱᱚᱣᱟ ᱫᱚ᱾ ᱢᱟᱱᱮ ᱦᱩᱭᱩᱜ ᱡᱟᱹᱨᱩᱲᱟ, ᱦᱮᱸ ᱵᱮᱱᱟᱣ ᱞᱟᱹᱠᱛᱤ ᱠᱟᱱᱟ, ᱩᱱ ᱦᱤᱞᱳᱜ ᱜᱤ ᱦᱚᱭᱛᱚ ᱚᱠᱚᱭ ᱦᱤᱞᱳ ᱜᱮ ᱵᱮᱚᱦᱟᱨᱼᱟ ᱵᱮᱵᱚᱦᱟᱨᱚᱜᱼᱟ ᱚᱱᱟ ᱵᱟᱫᱽ ᱵᱟᱹᱠᱤ ᱫᱚ, ᱚᱱᱟ ᱫᱚ ᱢᱟᱱᱮ ᱡᱟᱛᱮ ᱡᱮᱢᱚᱱ ᱵᱮᱱᱟᱣᱼᱼ
ᱵᱮᱱᱟᱣᱜ ᱜᱤ ᱵᱟᱝ ᱦᱩᱭᱩᱜ ᱟᱨ ᱱᱚᱝᱠᱟ᱾
ᱡᱟᱛᱮ ᱦᱮᱸ ᱦᱳᱭ ᱵᱮᱱᱟᱣ ᱜᱮ ᱡᱟᱛᱮ ᱡᱮᱢᱚᱱ ᱵᱟᱝ ᱦᱩᱭᱩᱜᱼᱟ, ᱟᱨ ᱥᱟᱶ ᱥᱟᱶᱛᱮᱼᱼ ᱟᱨ ᱚᱠᱚᱭᱴᱟᱜ ᱡᱩᱫᱤ ᱵᱮᱱᱟᱣᱟ ᱛᱚᱵᱮ ᱚᱱᱟ ᱵᱤᱥᱚᱭ ᱛᱮ ᱢᱤᱫᱴᱮᱱ ᱪᱮᱫ ᱪᱚᱝ᱾ ᱢᱟᱱᱮ ᱦᱳᱭ ᱦᱳᱭ ᱦᱳᱭ ᱦᱮᱸ ᱚᱱᱠᱟᱜᱤ ᱮᱱᱛᱮᱫ᱾ ᱮᱢᱟᱭ ᱠᱷᱟᱡ ᱫᱚ ᱱᱟᱯᱟᱭ ᱦᱩᱭᱩᱜᱼᱟ ᱟᱨ ᱵᱟᱝᱠᱷ ᱮᱱᱛᱮᱫ ᱩᱱᱤ ᱵᱟᱭ ᱵᱟᱹᱜᱤᱭᱟ ᱵᱮᱱᱟᱣ ᱵᱷᱤᱛ ᱨᱮᱜᱮ ᱛᱟᱦᱮᱱᱟ ᱟᱨ ᱚᱠᱚᱭᱴᱟᱜ ᱦᱚᱚᱷ ᱩᱱᱤ ᱦᱚᱸ।। ᱡᱟᱛᱮ ᱡᱮᱢᱚᱱ, ᱢᱟᱱᱮ ᱚᱱᱠᱟᱜᱮᱼᱼ ᱰᱟᱸᱰᱚᱢ ᱦᱤᱥᱟᱹᱵ ᱛᱮ ᱜᱮ ᱪᱮᱫ ᱪᱚᱝ ᱮᱢᱟᱭ ᱡᱟᱹᱨᱩᱲ ᱛᱚᱵᱮ ᱥᱮᱱ ᱟᱵᱚᱣᱟᱜ ᱦᱚᱭᱛᱚ᱾ ᱴᱮᱱ ᱥᱚᱢᱟᱡᱽ ᱠᱮᱴᱮᱡᱚᱜ ᱠᱟᱱ ᱛᱟᱵᱚᱱᱟ᱾ ᱟᱨ ᱵᱟᱝᱠᱷᱟᱡ ᱫᱚ ᱵᱟᱠᱚ ᱵᱟᱹᱜᱤᱭᱟ ᱟᱨ ᱚᱱᱮ ᱠᱚ ᱢᱮᱱᱟ ᱵᱟᱝ ᱛᱷᱚᱲᱟ ᱠᱮᱴᱮᱡ ᱧᱚᱜ ᱛᱮ ᱡᱩᱫᱤ ᱩᱱᱠᱩ ᱢᱤᱫᱴᱮᱱ ᱥᱟᱡᱟ ᱵᱟᱝ ᱮᱢᱟᱠᱚ ᱠᱷᱟᱱ ᱛᱚᱵᱮ ᱩᱱᱠᱩ ᱛᱤᱥ ᱦᱚᱸ ᱵᱟᱠᱩ ᱵᱟᱹᱜᱤᱭᱟ᱾ ᱟᱨ ᱢᱚᱪᱟ ᱨᱮᱭᱟᱜ ᱠᱟᱛᱷᱟ ᱛᱮᱢᱟ ᱥᱮ ᱢᱩᱡᱷᱮ ᱢᱚᱪᱟ ᱨᱮᱭᱟᱜ ᱠᱟᱛᱷᱟ ᱛᱮᱢᱟ ᱠᱚ, ᱢᱮᱱ ᱵᱟᱲᱟᱭᱮᱫ ᱠᱟᱱ ᱜᱮᱭᱟ ᱦᱮᱸ ᱱᱩᱠᱩ ᱫᱚ ᱱᱝᱠᱟᱱ ᱜᱮᱭᱟ ᱠᱚ᱾ ᱛᱚᱵᱮ ᱠᱟᱹᱢᱤᱛᱮ ᱡᱩᱫᱤ ᱟᱵᱚ ᱵᱚᱱ ᱯᱩᱨᱟᱹᱣᱟ ᱱᱚᱣᱟ ᱠᱚ ᱵᱤᱥᱚᱭ ᱛᱮ, ᱛᱚᱵᱮ ᱢᱟᱱᱮ ᱟᱨᱟᱢ ᱥᱮ ᱩᱱᱠᱩ ᱩᱱᱠᱩᱣᱟᱜ ᱢᱤᱫᱴᱮᱱ ᱵᱚᱛᱚᱨ ᱛᱟᱦᱮᱱ ᱛᱟᱠᱚᱣᱟ ᱦᱮᱸ ᱢᱤᱫᱴᱮᱱ ᱰᱟᱸᱰᱚᱢ ᱞᱮᱠᱟᱱ ᱥᱮ ᱡᱟᱦᱟᱱᱟᱜ ᱪᱮᱫ ᱪᱚᱝ ᱢᱮᱱᱟᱜᱼᱟ, ᱢᱟᱱᱮ ᱵᱟᱰᱟᱭ ᱧᱟᱢ ᱞᱮᱠᱷᱟᱡ ᱠᱚ᱾ ᱱᱚᱣᱟ ᱠᱚ ᱢᱮᱱᱟ, ᱟᱨ ᱱᱚᱣᱟ ᱵᱤᱥᱚᱭ ᱛᱮ ᱢᱤᱫ ᱢᱤᱫᱴᱮᱱ ᱢᱟᱺᱡᱷᱤ ᱯᱨᱟᱱᱤ ᱚᱱᱟ ᱢᱟ ᱛᱮᱫ ᱛᱟᱦᱮᱱ ᱢᱟ ᱛᱟᱦᱮᱱ ᱫᱚᱨᱠᱟᱨ ᱜᱮ, ᱟᱨ ᱢᱤᱫᱴᱮᱱ ᱟᱵᱚᱣᱟᱜ ᱥᱚᱝᱜᱚᱴᱷᱚᱱ ᱱᱚᱝᱠᱟ ᱦᱚᱭᱛᱳ ᱥᱚᱢᱟᱡᱽ ᱛᱟᱞᱟᱨᱮ ᱢᱤᱫᱴᱮ ᱛᱟᱦᱮᱱ ᱫᱚᱨᱠᱟᱨ ᱡᱟᱹᱨᱩᱨᱲᱟ᱾ ᱟᱨ ᱚᱱᱟ ᱥᱚᱝᱜᱚᱴᱷᱚᱱ ᱫᱚ ᱡᱟᱛᱮ ᱡᱮᱢᱚᱱ ᱱᱚᱣᱟ ᱠᱚᱜᱮ ᱦᱟᱸᱜ, ᱢᱟᱱᱮ ᱢᱟᱱᱮ ᱪᱮᱫ ᱵᱱᱟ ᱧᱮᱞ ᱡᱩᱛ ᱵᱟᱲᱟᱭ, ᱦᱩᱸ ᱚᱠᱚᱭ ᱪᱮᱫ ᱪᱮᱠᱟᱭᱮᱫᱟ ᱵᱟᱭ ᱪᱮᱠᱟᱭᱮᱫᱟ᱾
ᱮᱠᱟᱞ ᱮᱠᱟᱞ ᱢᱟᱱᱮᱢ ᱢᱮᱱ ᱫᱟᱲᱮᱭᱟᱜᱼᱟ ᱵᱚᱞᱮ, ᱱᱚᱜ ᱱᱤᱭᱟᱹ ᱰᱟᱸᱰᱚᱢ ᱵᱟᱞᱟ ᱥᱮ ᱥᱟᱹᱡᱟᱹᱭ ᱵᱟᱞᱟ ᱱᱚᱜᱚ ᱱᱤᱭᱟᱹ ᱫᱚ ᱟᱹᱰᱤ ᱞᱟᱹᱠᱛᱤᱭᱟᱱ ᱡᱤᱱᱤᱥ ᱠᱟᱱ ᱜᱮᱭᱟ, ᱟᱵᱚ ᱱᱚᱣᱟ ᱥᱚᱢᱟᱡᱽ ᱨᱮᱥᱮ ᱥᱟᱶᱛᱟᱨ ᱨᱮ᱾ ᱱᱚᱝᱠᱟᱱ ᱦᱩᱭᱩᱜ ᱞᱟᱹᱠ ᱞᱟᱹᱠᱛᱤ ᱠᱟᱱᱟ ᱟᱠᱷᱟᱡ ᱡᱟᱦᱟᱸᱭ ᱥᱮᱢ ᱢᱟᱱᱟᱼᱭᱟ ᱩᱱᱤ ᱚᱸᱰᱮ ᱟᱢ ᱥᱟᱢᱟᱝ ᱨᱮ ᱢᱮᱱᱟ ᱦᱮᱸ ᱟᱪᱪᱷᱟᱧ ᱵᱟᱹᱜᱤᱭᱟ ᱛᱦᱤᱧ ᱠᱷᱚᱡ, ᱥᱮ ᱵᱟᱹᱧ ᱧᱩᱭᱟ, ᱟᱫᱚ ᱱᱚᱜᱼᱚ ᱱᱤᱭᱟᱹ ᱫᱚ ᱦᱟᱸᱜ ᱩᱱ ᱵᱷᱳᱨ ᱜᱤ ᱵᱟᱹᱜᱤ ᱠᱮᱫᱟ᱾ ᱟᱨ ᱛᱟᱭᱚᱢ ᱛᱮᱫᱚ ᱦᱟᱸᱜ ᱫᱟᱱᱟᱝ ᱨᱮ ᱥᱮ ᱟᱞᱮᱥᱮᱫ ᱢᱟᱢ ᱧᱮᱞ ᱞᱮᱠᱷᱟᱡ ᱢᱟ ᱫᱟᱱᱟᱝ ᱨᱮᱦᱟᱸᱜ ᱵᱟᱝ, ᱥᱮ ᱚᱱᱠᱟ ᱪᱩᱠᱩᱡ ᱨᱮᱫᱚ ᱵᱟᱠᱚ ᱧᱩᱭ ᱫᱟ ᱦᱟᱸᱜ᱾ ᱥᱟᱢᱟᱝ ᱨᱮ, ᱢᱟᱱᱮ ᱦᱟᱴ ᱯᱟᱛᱟᱨᱮ, ᱢᱟᱱᱮᱢ ᱚᱱᱠᱟ ᱟᱞᱮ ᱥᱮᱱᱟᱜ ᱦᱟᱹᱴᱭᱟᱹ ᱵᱚᱞᱮᱢ ᱧᱮᱞᱟ, ᱡᱮ ᱢᱤᱫ ᱱᱟᱠᱷᱟ ᱫᱚ ᱮᱠᱮᱱ ᱦᱟᱺᱰᱤ ᱜᱮᱠᱚ ᱟᱹᱠᱷᱨᱤᱧ ᱫᱟ ᱟᱨ ᱚᱱᱟᱥ ᱨᱮᱦᱚᱸ ᱮᱠᱮᱱ ᱢᱟᱱᱮ ᱜᱚᱜᱚ ᱡᱚᱱᱟ ᱥᱮ ᱟᱭᱳ ᱡᱚᱱᱟ ᱜᱮ ᱦᱟᱸᱜ ᱠᱚ ᱫᱩᱲᱩᱵ ᱠᱟᱱᱟ, ᱟᱠᱷᱨᱤᱧ ᱵᱟᱞᱟᱨ ᱨᱮ᱾ ᱟᱨ ᱚᱠᱚᱭ ᱥᱟᱢᱟᱝ ᱨᱮ ᱢᱮᱱᱟᱜ ᱠᱚᱣᱟ, ᱚᱠᱚᱭ ᱟᱵᱚ ᱥᱚᱢᱟᱡᱽ ᱨᱮᱱ ᱠᱚᱲᱟ ᱦᱚᱲ ᱠᱚ ᱚᱱᱠᱟᱱ ᱠᱚ ᱢᱮᱱᱟᱜ ᱠᱚᱣᱟ ᱟᱨ ᱟᱫᱚᱢ ᱠᱚᱫᱚ ᱵᱳᱞ ᱢᱟᱛᱟᱞ᱾ ᱠᱚ ᱜᱤᱛᱤᱡ ᱵᱟᱲᱟ ᱠᱚᱣᱟ ᱥᱟᱢᱟᱝ ᱨᱮ, ᱛᱚᱵᱮ ᱟᱹᱰᱤ ᱫᱩᱠ ᱵᱩᱡᱷᱟᱹᱜᱼᱟ ᱥᱮ ᱮᱴᱟᱜ ᱱᱚᱣᱟ ᱫᱤᱠᱩ ᱠᱚ ᱥᱮ ᱮᱴᱟᱜ ᱪᱷᱟᱹᱛᱤᱠ ᱦᱚᱲ ᱦᱚᱸ ᱧᱮᱞᱛᱮ ᱟᱹᱰᱤ ᱤᱭᱟᱹ ᱠᱚ ᱵᱩᱡᱷᱟᱹᱣᱟ ᱵᱚᱞᱮ ᱪᱮᱫᱞᱮᱠᱟᱱ ᱥᱚᱢᱟᱡᱽ ᱠᱟᱱᱟ ᱱᱩᱠᱩ ᱫᱚ, ᱟᱹᱛᱲᱤ ᱜᱮ ᱱᱟᱜᱼᱚᱭ ᱱᱚᱝᱠᱟ ᱠᱚ ᱜᱤᱛᱤᱡ ᱵᱟᱲᱟ ᱠᱚᱜᱼᱟ ᱥᱮ ᱵᱟᱦᱨᱮ ᱱᱟ ᱦᱳᱭ ᱱᱚᱜᱼᱚ ᱱᱚᱝᱠᱟ ᱠᱚ ᱨᱚᱲ ᱵᱟᱲᱟᱭ ᱜᱮᱭᱟ, ᱟᱫᱚ ᱱᱚᱜᱼᱚ ᱱᱤᱭᱟᱹ ᱠᱷᱟᱹᱛᱤᱨ ᱛᱮᱜᱮ ᱟᱵᱚ ᱫᱚᱵᱚᱱ ᱛᱟᱭᱱᱚᱢᱚᱜ ᱠᱟᱱᱟ ᱢᱮᱱ ᱫᱟᱲᱮᱼᱟᱢ ᱟᱨ ᱡᱩᱫᱤ ᱱᱚᱜᱼᱚᱭ ᱱᱤᱭᱟᱹ ᱵᱚᱱ ᱵᱟᱹᱜᱤ ᱞᱮ ᱠᱷᱟᱡ ᱦᱟᱺᱰᱤ ᱯᱟᱹᱣᱨᱟᱹ ᱠᱚ ᱛᱚᱵᱮᱢ ᱢᱮᱱ ᱫᱟᱲᱮᱭᱟᱜᱼᱟ ᱢᱤᱫ ᱫᱤᱱ ᱫᱚ ᱱᱩᱠᱩ ᱫᱤᱠᱩ ᱠᱷᱚᱡ ᱦᱚᱸᱵᱚᱱ ᱞᱟᱦᱟ ᱫᱟᱲᱮᱜ ᱜᱮᱭᱟ ᱦᱟᱸᱜ, ᱟᱨ ᱚᱱᱟ ᱠᱷᱟᱹᱛᱤᱨ ᱛᱮᱜᱮ ᱦᱟᱸᱜ ᱢᱮᱱ ᱫᱟᱲᱮᱭᱟᱜᱼᱟ ᱱᱚᱜᱼᱚᱭ ᱡᱚᱢᱤ ᱡᱟᱜᱟ ᱠᱚᱦᱚᱸ ᱠᱚ ᱨᱮᱡ ᱦᱚᱪᱚᱜ ᱠᱟᱱᱟ, ᱥᱮ ᱟᱭᱢᱟ ᱞᱮᱠᱟ ᱱᱚᱜᱼᱚ ᱱᱚᱝᱠᱟ ᱨᱟᱯᱪᱟᱜ ᱠᱚ, ᱥᱮ ᱱᱟᱦᱟᱪᱟᱨ ᱠᱚ, ᱱᱚᱝᱠᱟ ᱦᱩᱭᱩᱜ ᱠᱟᱱᱟ, ᱥᱮ ᱧᱮᱞᱚᱜᱚᱜ ᱠᱟᱱᱟ ᱦᱟᱸᱜ᱾ ᱛᱚ ᱱᱚᱜ-ᱚ ᱱᱤᱭᱟᱹ ᱟᱥᱚᱞ ᱠᱟᱨᱚᱱ ᱫᱚ ᱱᱤᱭᱟᱹ ᱠᱟᱱ ᱜᱮᱭᱟ ᱦᱟᱸᱜ ᱦᱟᱺᱰᱤ ᱯᱟᱣᱹᱨᱟᱹ ᱟᱨ ᱱᱚᱣᱟ ᱚᱠᱟ ᱯᱟᱲᱦᱟᱜ ᱠᱷᱚᱡ ᱱᱚᱣᱟ ᱠᱷᱟᱹᱛᱤᱨ ᱛᱮᱵᱚᱱ ᱛᱟᱭᱱᱚᱢᱚᱜ ᱠᱟᱱ ᱥᱮᱵᱚᱱ ᱥᱟᱦᱟᱜ ᱠᱟᱱ
ᱦᱚᱭ, ᱟᱹᱞᱤᱧ ᱛᱷᱚᱲᱟ ᱜᱟᱱ ᱞᱤᱧ ᱢᱮᱱ ᱞᱮᱜᱮ ᱱᱚᱣᱟ ᱵᱤᱥᱚᱭ ᱛᱮ᱾
ᱦᱩᱸ ᱦᱩᱸ᱾
ᱱᱚᱣᱟ ᱦᱟᱺᱰᱤ ᱧᱩ ᱦᱚᱸ ᱦᱳᱭ ᱦᱟᱺᱰᱤ ᱱᱚᱶᱟ ᱦᱟᱺᱰᱤ ᱯᱟᱹᱣᱨᱟᱹ ᱪᱩᱞᱤ ᱟᱵᱚᱣᱟᱜ ᱢᱤᱫᱴᱮᱱ ᱟᱹᱰᱤ ᱢᱟᱬᱟᱝ ᱜᱮ ᱢᱤᱫᱴᱟᱹᱱ ᱢᱟᱭᱱᱟᱥ ᱯᱚᱭᱮᱱᱴ ᱠᱟᱱ ᱛᱟᱵᱚᱱᱟ ᱟᱨ ᱱᱚᱣᱟ ᱫᱚ ᱡᱩᱫᱤ ᱵᱚᱱ ᱵᱚᱱ ᱵᱟᱹᱜᱤ ᱩᱪᱩᱭᱮ ᱠᱷᱟᱡ ᱚᱱᱮ ᱚᱱᱠᱟ ᱞᱤᱧ ᱢᱮᱱ ᱠᱮᱜ ᱢᱤᱫᱴᱮᱜ ᱚ ᱦᱚᱭᱛᱚ ᱥᱚᱝᱜᱚᱴᱷᱚᱱ ᱵᱮᱱᱟᱣ ᱡᱟᱹᱨᱩᱲ ᱵᱩᱱᱟ ᱟᱨ ᱢᱟᱺᱡᱷᱤ ᱯᱨᱟᱱᱤᱠ ᱦᱚᱛᱮᱛ ᱛᱮᱦᱚᱸ ᱢᱤᱫᱴᱮᱱ ᱱᱤᱭᱚᱢ ᱞᱟᱹᱜᱩ ᱠᱟᱜ ᱡᱟᱹᱨᱩᱲᱟ᱾ ᱟᱨ ᱥᱚᱝᱜᱚᱴᱷᱚᱱ ᱚᱱᱟ ᱥᱚᱝᱜᱚ ᱴᱷᱚᱱ ᱫᱚ ᱡᱮᱢᱚᱱ ᱡᱟᱛᱮ ᱡᱮᱢᱚᱱ ᱚᱠᱟ ᱨᱮ ᱦᱟᱺᱰᱤ ᱦᱩᱭᱩᱜ ᱠᱟᱱᱟ ᱥᱮ ᱵᱟᱝ ᱦᱩᱭᱩᱜ ᱠᱟᱱᱟ ᱚᱠᱚᱭ ᱧᱩᱭᱟ ᱫᱟ ᱥᱮ ᱵᱟᱭ ᱢᱟᱱᱮ ᱵᱟᱭ ᱧᱩᱭ ᱫᱟ᱾ ᱮᱠᱮᱱ ᱚᱱᱟ ᱵᱤᱥᱚᱭ ᱛᱮᱦᱚᱸ ᱡᱟᱛᱮ ᱡᱮᱢᱚᱱ ᱚᱱᱟ ᱚᱱᱟ ᱫᱚ ᱮᱛᱮᱜ ᱵᱟᱭ ᱠᱟᱹᱢᱤ ᱥᱟᱶ ᱥᱟᱶᱛᱮ ᱡᱟᱹᱨᱩᱲ ᱠᱷᱟᱡ ᱮᱴᱟᱜ ᱪᱮᱜ ᱠᱚᱪᱚᱝ ᱚᱠᱚᱭ ᱦᱚᱭᱛᱚ ᱯᱟᱲᱦᱟᱣ ᱨᱮ ᱛᱤᱱᱟᱹᱜ ᱜᱟᱱᱮ ᱠᱚᱢᱟᱣ ᱠᱟᱱᱟ ᱥᱮ ᱚᱠᱚᱭ ᱪᱚ ᱯᱟᱲᱦᱟᱜ ᱠᱷᱟᱹᱛᱤᱨ ᱛᱮ ᱢᱟᱱᱮ ᱱᱤᱡᱽ ᱮ ᱠᱟᱹᱣᱰᱤ ᱠᱚᱛᱚ ᱵᱟᱭ ᱡᱳᱜᱟᱲ ᱫᱟᱲᱮᱜ ᱠᱟᱱᱟ᱾ ᱛᱚ ᱚᱱᱟ ᱠᱚ ᱵᱤᱥᱚᱭ ᱛᱮᱦᱚᱸ ᱡᱟᱛᱮ ᱡᱮᱢᱚᱱ ᱮ ᱧᱮᱞ᱾ ᱥᱮ ᱱᱚᱣᱟ ᱥᱚᱝᱜᱚᱴᱷᱚᱱ ᱫᱚ ᱡᱟᱛᱮ ᱱᱚᱝᱠᱟ ᱫᱷᱟᱨᱟ ᱡᱟᱛᱮ ᱡᱮᱢᱚᱱᱮ ᱠᱟᱹᱢᱤ ᱟᱹᱵᱩᱼᱼ ᱡᱟᱛᱮ ᱟᱹᱵᱩ ᱥᱚᱢᱟᱪ ᱨᱮᱱ ᱜᱤᱫᱟᱹᱨ ᱯᱤᱫᱟᱹᱨ ᱠᱩ ᱡᱟᱛᱮ ᱞᱟᱦᱟ ᱥᱮᱜ ᱮ ᱢᱟᱱᱮ ᱤᱭᱟᱹ ᱤᱫᱤ ᱠᱩ᱾ ᱟᱨ ᱟᱹᱞᱤᱧ ᱫᱚ ᱱᱤᱭᱟᱹ ᱞᱤᱧ ᱢᱮᱱ ᱫᱟ ᱡᱮᱞᱮᱠᱟ ᱟᱹᱵᱩ ᱥᱚᱢᱟᱡᱽ ᱛᱟᱞᱟ ᱨᱮ ᱟᱭᱢᱟ ᱜᱮ ᱦᱟᱸᱜ ᱢᱟᱱᱮᱼᱼ ᱤᱭᱟᱹ ᱢᱮᱱᱟᱜ ᱠᱚᱣᱟ ᱢᱟᱱᱮ ᱵᱟᱝ ᱯᱟᱲᱦᱟᱜ ᱞᱮᱠᱟ ᱱᱟᱜ ᱜᱤᱫᱽᱨᱟᱹ ᱢᱮᱱᱟᱜ ᱠᱚᱣᱟ, ᱦᱚᱭᱛᱚ ᱛᱤᱱᱟᱹᱜ ᱜᱟᱱ ᱪᱚᱝ ᱯᱟᱲᱦᱟᱜ ᱠᱟᱱᱟ ᱾ ᱛᱚ ᱟᱫᱷᱟ ᱯᱟᱲᱦᱟᱜ ᱯᱟᱲᱦᱟᱣ ᱵᱟᱲᱟ ᱠᱟᱛᱮᱜ ᱠᱩ ᱵᱟᱹᱜᱤᱭ ᱫᱟ ᱛᱚ ᱦᱚᱠ‌ ᱦᱚᱠ ᱼᱼ ᱠᱚᱭ ᱪᱚᱝ ᱪᱮᱜ ᱪᱚᱝ ᱚᱥᱩᱵᱤᱫᱟ ᱠᱷᱟᱹᱛᱤᱨ ᱛᱮ ᱚᱠᱚᱭ ᱪᱚᱝ ᱠᱟᱹᱣᱰᱤ ᱠᱷᱟᱹᱛᱤᱨ ᱛᱮ ᱛᱚᱵᱮ ᱟᱹᱞᱤᱧ ᱫᱚ ᱱᱤᱭᱟᱹ ᱞᱤᱧ ᱢᱮᱱᱟ ᱡᱮ ᱟᱹᱵᱩ ᱡᱟᱦᱟᱸ ᱛᱤᱱᱟᱹᱜ ᱵᱩᱱ ᱯᱟᱲᱦᱟᱜ ᱥᱮ ᱵᱟᱹᱵᱩᱱ ᱯᱟᱲᱦᱟᱜ ᱥᱮ ᱡᱟᱦᱟᱸ ᱛᱤᱱᱟᱹᱜ ᱜᱮ ᱵᱮᱱ ᱨᱮᱸᱜᱮᱡ ᱱᱟᱪᱟᱨ ᱜᱮ, ᱡᱟᱦᱟᱸ ᱛᱤᱱᱟᱹᱜ ᱠᱩᱞᱟᱹᱜ-ᱟ ᱟᱨ ᱵᱟᱝ ᱠᱩᱞᱟᱹᱜᱼᱼ ᱛᱚᱵᱮ ᱟᱹᱵᱩᱱ ᱫᱚ ᱥᱮ ᱟᱹᱞᱤᱧ ᱫᱚ ᱱᱤᱭᱟᱹ ᱜᱮᱞᱤᱧ ᱢᱮᱱᱟ ᱡᱟᱦᱟᱸ ᱫᱚ ᱡᱟᱦᱟᱸ ᱞᱮᱠᱟ ᱜᱮ ᱢᱟᱱᱮ ᱦᱟᱭ ᱥᱮᱠᱮᱱᱰᱟᱹᱨᱤ ᱫᱷᱟᱹᱨᱤᱡ ᱫᱚ ᱢᱟᱱᱮ ᱯᱟᱲᱦᱟᱣ ᱛᱮᱦᱚᱸ ᱵᱚᱱ ᱯᱟᱲᱦᱟᱜ-ᱟ ᱾ ᱟᱨ ᱚᱠᱚᱭᱟᱜ ᱪᱚᱝ ᱥᱩᱵᱤᱫᱷᱟ ᱢᱮᱱᱟᱜ ᱩᱱᱤ ᱫᱚ ᱮᱛᱮᱜ ᱪᱚᱴ ᱥᱮᱜ ᱮ ᱪᱟᱞᱟᱣ ᱫᱟᱹᱲᱤᱜ-ᱟ ᱾
ᱦᱩᱸ ᱤᱧᱟᱜ ᱢᱮᱱ ᱫᱚ ᱠᱟᱱᱟ ᱡᱮ ᱱᱚᱜ-ᱚᱸᱭ ᱛᱤᱱᱟᱹᱜ ᱡᱟᱹᱥᱛᱤ ᱦᱚᱲ ᱠᱩ ᱢᱮᱱ ᱵᱚᱞᱮ ᱨᱮᱸᱜᱮᱡ ᱜᱮᱭᱟ ᱞᱮ ᱵᱟᱞᱮ ᱯᱟᱲᱦᱟᱣ ᱩᱪᱩ ᱫᱟᱲᱮᱣᱟᱭ ᱠᱟᱱᱟ ᱱᱚᱣᱟ ᱫᱚ ᱮᱠᱟᱞ ᱟᱹᱛᱷᱟᱹᱣᱲᱤ ᱥᱮ ᱮᱲᱮ ᱠᱟᱛᱷᱟ ᱠᱟᱱᱟ ᱦᱟᱸᱜ ᱮᱱᱛᱮᱜᱼᱼ ᱱᱮᱛᱟᱨ ᱡᱩᱜᱽ ᱨᱮᱢ ᱢᱮᱱ ᱞᱮᱠᱼᱼ ᱠᱷᱟᱡ ᱥᱮ ᱟᱹᱵᱩ ᱦᱚᱲ ᱠᱩ ᱥᱮ ᱟᱫᱤᱵᱟᱥᱤ ᱠᱩ ᱞᱟᱹᱜᱤᱫ ᱫᱚ ᱟᱭᱢᱟ ᱞᱮᱠᱟᱱ ᱚᱱᱠᱟ ᱨᱤᱡᱚᱨᱵᱮᱥᱚᱱ ᱠᱩ ᱢᱮᱱᱟᱜ-ᱟ ᱾ ᱥᱮ ᱟᱭᱢᱟ ᱞᱮᱠᱟᱱ ᱤᱥᱠᱩᱞ ᱠᱚᱞᱮᱡᱽ ᱠᱩ ᱢᱮᱱᱟᱜ-ᱟ ᱚᱠᱟ ᱫᱚ ᱯᱷᱨᱤ ᱛᱮᱦᱚᱸ ᱠᱩ ᱯᱟᱲᱦᱟᱣ ᱫᱟᱲᱮᱜ-ᱟ, ᱡᱮᱞᱮᱠᱟ ᱱᱚᱜ- ᱚᱸᱭ ᱦᱩᱭᱩᱜ ᱼᱼ ᱠᱟᱱᱟ ᱦᱟᱸᱜ ᱟᱞᱮ ᱥᱮᱜ ᱫᱚ ᱮᱠᱟᱞᱵᱽᱭᱚ ᱮᱠᱟᱞᱟᱵᱵᱤᱭᱚ ᱢᱤᱫᱴᱟᱝ ᱤᱥᱠᱩᱞ ᱢᱮᱱᱟᱜ-ᱟ ᱚᱱᱟ ᱨᱮᱦᱚᱸ ᱯᱷᱤᱨᱤ ᱟᱨᱦᱚᱸ ᱡᱮ ᱮᱱ ᱵᱤ ᱚᱠᱟ ᱫᱚ ᱱᱟᱣᱟ ᱫᱚᱭ ᱠᱚ ᱢᱮᱛᱟᱜ ᱠᱟᱱᱟ ᱚᱱᱟ ᱨᱮᱦᱚᱸ ᱯᱷᱨᱤ ᱾ ᱟᱫᱚ ᱟᱢᱟᱜ ᱨᱮ ᱡᱩᱫᱤ ᱛᱷᱚᱲᱟ ᱯᱟᱲᱦᱟᱣ ᱨᱮᱱᱟᱜ ᱢᱤᱫᱴᱟᱝ ᱤᱪᱪᱷᱟ ᱢᱤᱱᱟᱜ ᱛᱟᱢᱟ ᱥᱮ ᱢᱤᱫᱴᱮᱱ ᱟᱢᱟᱜ ᱵᱷᱤᱛᱨᱤ ᱠᱷᱚᱡ ᱚᱱᱛᱚᱨ ᱵᱷᱤᱛᱨᱤ ᱠᱷᱚᱡ ᱡᱟᱦᱟᱸ ᱱᱟᱜ ᱢᱤᱫᱴᱟᱝ ᱨᱟᱹᱥᱠᱟᱹ ᱢᱤᱱᱟᱜ ᱛᱟᱢᱟ ᱯᱟᱲᱦᱟᱜ ᱞᱟᱹᱜᱤᱫ ᱛᱚᱵᱮ ᱯᱷᱨᱤ ᱛᱮᱦᱚᱢ ᱯᱟᱲᱦᱟᱣ ᱫᱟᱲᱮᱜ-ᱟ, ᱢᱤᱫᱴᱟᱝ ᱠᱷᱟᱹᱞᱤ ᱰᱟᱦᱟᱨ ᱡᱟᱹᱨᱩᱲ ᱠᱟᱱᱟ ᱾
ᱚᱱᱟ ᱫᱚ ᱱᱤᱡᱟᱹᱨᱟᱜ ᱠᱩᱨᱩᱢᱩᱴᱩ ᱡᱟᱹᱨᱩᱲᱟ, ᱟᱨ ᱱᱤᱡᱟᱹᱨ ᱠᱩᱨᱩᱢᱩᱴᱩ ᱞᱮᱠᱷᱟᱡ ᱡᱚᱛᱚ ᱜᱮ ᱦᱩᱭᱩᱜ-ᱟ᱾ ᱟᱥᱚᱞ ᱢᱮᱱ ᱠᱟᱛᱼᱼ